ᱦᱮᱸ ᱵᱚᱭᱦᱟ ᱨᱚᱲ ᱧᱟᱢᱚᱜ ᱠᱟᱱᱟ᱾
ᱦᱮᱸ ᱟᱸᱡᱚᱢᱚᱜ ᱠᱟᱱᱟ, ᱟᱸᱡᱚᱢᱚᱜ ᱠᱟᱱᱟ᱾
ᱟᱪᱪᱷᱟ ᱵᱚᱭᱦᱟ ᱱᱟᱯᱟᱭ ᱜᱮᱭᱟᱢ ᱛᱚ?
ᱦᱮᱸ ᱱᱟᱯᱟᱭ ᱜᱮᱭᱟᱹᱧ᱾ ᱟᱢ ᱜᱮ ᱪᱮᱫ ᱞᱮᱠᱟ ᱢᱮᱱᱟᱜ ᱢᱮᱭᱟ?
ᱦᱮᱸ ᱵᱚᱭᱦᱟ ᱱᱟᱯᱟᱭ ᱜᱮ ᱟᱨ ᱪᱮᱫ ᱞᱮᱠᱟ ᱥᱤᱛᱩᱝ ᱠᱟᱱᱟ ᱟᱯᱮ ᱥᱮᱫ ᱫᱚ?
ᱜᱟᱹᱡᱤ ᱥᱤᱛᱩᱝ ᱠᱟᱱᱟ᱾ ᱱᱚᱛᱮ ᱫᱚ ᱟᱞᱮ ᱥᱮᱫ ᱫᱚ ᱟᱱᱮ ᱮᱱᱟᱝ ᱠᱷᱚᱱᱟᱜ ᱜᱮ ᱟᱨᱠᱤ᱾
ᱟᱪᱪᱷᱟ ᱡᱚᱢ ᱵᱟᱲᱟ ᱠᱚ ᱦᱩᱭᱱᱟ᱾
ᱦᱮᱸ ᱛᱩᱯᱩ ᱵᱟᱲᱟ ᱦᱩᱭᱱᱟ᱾ ᱡᱚᱢ ᱵᱟᱲᱟ ᱠᱮᱫ ᱯᱮ ᱥᱮ ᱟᱣᱨᱤ?
ᱦᱮᱸ ᱟᱞᱮ ᱡᱚᱢ ᱵᱟᱲᱟ ᱦᱩᱭᱱᱟ᱾ ᱛᱮᱦᱤᱧ ᱫᱚ ᱫᱟᱜ ᱢᱟᱹᱲᱤ ᱠᱟᱫᱟ ᱞᱮ ᱟᱹᱞᱩ ᱥᱤᱯᱤ
ᱟᱪᱪᱷᱟ ᱪᱮᱫᱯᱮ ᱩᱛᱩ ᱠᱟᱫᱟ ᱟᱞᱩ ᱥᱤᱯᱤ ᱵᱟᱝ
ᱦᱮᱸ ᱟᱞᱮ ᱫᱚ ᱟᱞᱩ ᱥᱤᱵᱤᱞᱮ ᱩᱛᱩᱣ ᱠᱟᱫᱟ ᱟᱯᱮ ᱪᱮᱫ ᱯᱮ ᱩᱛᱩᱣ ᱠᱟᱫᱟ?
ᱟᱞᱮ ᱩᱛᱩᱣ ᱠᱟᱫᱟᱞᱮ ᱟᱞᱮ ᱫᱚ ᱟᱹᱞᱩ ᱯᱩᱨᱟᱹᱭ ᱟᱲᱟᱜ ᱟᱨ ᱠᱷᱟᱰᱟ
ᱟᱪᱪᱷᱟ ᱟᱹᱰᱤ ᱵᱷᱟᱹᱜᱤ ᱟᱹᱰᱤ ᱢᱚᱡᱽ ᱯᱮ ᱩᱛᱩᱣ ᱠᱟᱫᱟ ᱛᱚ ᱟᱯᱮ ᱫᱚ
ᱦᱮᱸ ᱦᱚᱭ ᱩᱛᱩ ᱵᱟᱲᱟ ᱦᱩᱭ ᱠᱟᱱᱟ ᱟᱨᱠᱤ ᱠᱟᱨᱮᱱ ᱠᱚ ᱢᱮᱱᱟᱜ ᱟᱥᱮ ᱵᱟᱝ ᱟᱯᱮ ᱥᱮᱫ?
ᱟᱞᱮᱥᱮᱫ ᱠᱟᱨᱮᱱ ᱵᱟᱝ ᱛᱟᱦᱮᱸ ᱠᱟᱱᱟ ᱵᱚᱭᱦᱟ ᱱᱚᱜᱼᱚᱭ ᱦᱚᱞᱟ ᱢᱟᱫᱷᱮᱨ ᱠᱷᱚᱱ ᱵᱟᱝ ᱛᱟᱦᱮᱸ ᱠᱟᱱᱟ ᱠᱟᱨᱮᱱ ᱛᱮᱦᱤᱧ ᱟᱱᱤᱡ ᱠᱚ ᱟᱲᱟᱜ ᱠᱟᱫᱟ
ᱟᱪᱪᱷᱟ
ᱢᱟᱱᱮ ᱠᱟᱨᱮᱱ ᱵᱟᱝᱛᱮ ᱟᱹᱰᱤ ᱟᱱᱟᱴ ᱨᱮᱞᱮ ᱛᱟᱦᱮᱸ ᱠᱟᱱᱟ
ᱟᱪᱪᱷᱟ ᱪᱷᱟ
ᱠᱟᱨᱮᱱ ᱵᱟᱝᱛᱮ ᱧᱩ ᱫᱟᱜ ᱠᱚᱦᱚᱸ ᱵᱟᱞᱮ ᱧᱟᱢᱮᱫ ᱛᱟᱦᱮᱸᱜ ᱤᱥᱤᱱ ᱫᱟᱜ ᱦᱚᱸ ᱵᱟᱞᱮ ᱧᱟᱢᱮᱫ ᱛᱟᱦᱮᱸᱫ
ᱟᱪᱪᱷᱟ
ᱵᱟᱭᱨᱮ ᱥᱮᱫ ᱠᱷᱚᱱ ᱫᱟᱜ ᱠᱚᱞᱮ ᱟᱹᱜᱩ ᱵᱟᱲᱟᱭᱮᱫ ᱛᱟᱦᱮᱸᱫ
ᱟᱪᱪᱷᱟ
ᱟᱯᱮ ᱥᱮᱫ ᱫᱟᱜ ᱵᱟᱲᱟ ᱞᱮᱜᱼᱟᱭ ᱵᱚᱭᱦᱟ
ᱦᱮᱸ ᱫᱟᱜ ᱫᱚ ᱫᱟᱜ ᱞᱮᱫ ᱜᱮᱭᱟᱭ ᱦᱚᱭ ᱵᱟᱲᱟ ᱞᱮᱜᱼᱟᱭ ᱦᱟᱞᱠᱟ ᱧᱚᱜ ᱟᱨᱠᱤ ᱫᱟᱜ ᱫᱚ ᱫᱚᱢᱮ ᱫᱚ ᱵᱟᱭ ᱫᱟᱜ ᱠᱟᱫᱟ ᱟᱨᱠᱤ ᱦᱟᱞᱠᱟ ᱧᱚᱜ ᱮ ᱦᱚᱭ ᱵᱟᱲᱟ ᱞᱮᱫᱟ ᱟᱨᱠᱤ
ᱟᱪᱪᱷᱟ ᱟᱪᱪᱷᱟ ᱟᱸ ᱛᱤᱦᱤᱧ ᱪᱮᱫ ᱠᱟ ᱟᱵᱚᱦᱟᱣᱟ ᱟᱯᱮ ᱥᱮᱫ ᱫᱚ?
ᱱᱤᱛᱚᱜ ᱫᱚ ᱚᱝᱠᱟ ᱫᱚ ᱟᱨᱠᱤ ᱨᱤᱢᱤᱞ ᱨᱤᱢᱤᱞ ᱠᱟᱫᱟᱭ ᱟᱨᱠᱤ ᱛᱮᱦᱮᱧ ᱫᱚ ᱠᱟᱴᱤᱪ ᱫᱟᱜᱽ ᱧᱚᱜᱼᱟᱭ ᱢᱚᱱᱮ ᱦᱚᱭ ᱚᱱᱠᱟ ᱵᱩᱡᱷᱟᱹᱜ ᱠᱟᱱᱟ ᱟᱨᱠᱤ
ᱟᱞᱮ ᱥᱮᱜ ᱦᱚᱸ ᱤᱱᱠᱟᱹ ᱜᱮ ᱵᱚᱭᱦᱟ ᱨᱤᱢᱤᱞ ᱨᱤᱢᱤᱞ ᱠᱟᱫᱟᱭ ᱱᱟᱥᱮ ᱱᱟᱥᱮ ᱛᱟᱨᱟᱥᱤᱧ ᱥᱮᱫ ᱧᱮᱞ ᱦᱩᱭᱩᱜ ᱠᱟᱱᱟ ᱫᱟᱜ ᱫᱟᱭ ᱥᱮ ᱵᱟᱝ ᱦᱟᱸᱜ
ᱟᱪᱪᱷᱟ
ᱛᱟᱞᱦᱮ ᱵᱚᱭᱦᱟ ᱪᱮᱫ ᱠᱚᱯᱮ ᱠᱟᱹᱢᱤ ᱵᱟᱲᱟᱭ ᱫᱟ ᱟᱯᱮ ᱫᱚ?
ᱢᱮᱱᱟᱜ ᱞᱮᱜᱮᱭᱟ ᱚᱲᱟᱜ ᱠᱚᱨᱮ ᱜᱮ ᱟᱞᱮ ᱫᱚ, ᱟᱯᱮ ᱜᱮ ᱪᱮᱫ ᱠᱚᱯᱮ ᱠᱟᱹᱢᱤᱭ ᱫᱟ?
ᱟᱞᱮ ᱦᱚᱸ ᱱᱚᱜᱼᱚᱭ ᱤᱧ ᱢᱮᱨᱚᱢ ᱜᱩᱯᱤᱧ ᱦᱮᱡ ᱠᱟᱱᱟ
ᱟᱪᱪᱷᱟ
ᱟᱞᱮ ᱦᱚ ᱚᱲᱟᱜ ᱨᱮᱫᱚ ᱚᱱᱟ ᱜᱮᱛᱚ ᱠᱟᱹᱢᱤ
ᱟᱪᱪᱷᱟ ᱯᱚᱠᱟ ᱥᱮᱫ ᱟᱸ ᱛᱤᱱᱟᱹᱜ ᱢᱮᱨᱚᱢ ᱢᱮᱱᱟᱜ ᱠᱚᱛᱟᱢᱟ?
ᱢᱮᱱᱟᱜ ᱠᱚᱣᱟ ᱯᱮ ᱜᱟᱱᱰᱟ ᱢᱮᱨᱚᱢ ᱢᱮᱱᱟᱜ ᱠᱚᱣᱟ ᱟᱨ ᱵᱟᱨᱭᱟ ᱰᱟᱝᱜᱨᱟ ᱢᱮᱱᱟᱜ ᱠᱤᱱᱟᱹ ᱱᱩᱠᱤᱱᱤᱧ ᱟᱹᱜᱩ ᱟᱠᱟᱫ ᱠᱤᱱᱟᱹ ᱜᱩᱯᱤ
ᱚ ᱵᱤᱨ ᱠᱚ ᱵᱤᱨ ᱥᱮᱫ ᱮᱢ ᱤᱫᱤᱭᱟᱠᱟᱫ ᱠᱚᱣᱟ ᱥᱮ
ᱦᱚᱭ ᱵᱚᱭᱦᱟ ᱵᱤᱨ ᱥᱮᱫ ᱜᱮ ᱚᱱᱛᱮ ᱠᱷᱮᱛ ᱠᱚᱨᱮ ᱫᱚ ᱟᱹᱰᱤ ᱡᱩᱨ ᱥᱤᱛᱩᱝ ᱠᱟᱱᱟ ᱚᱱᱛᱮ ᱫᱚ ᱛᱟᱦᱮᱸ ᱵᱟᱝ ᱜᱟᱱᱚᱜᱼᱟ
ᱟᱪᱪᱷᱟ ᱟᱪᱷᱟ ᱟᱪᱷᱟ ᱟᱨᱚ ᱵᱤᱨ ᱚᱱᱟ ᱠᱚᱨᱮ ᱟᱨᱚ ᱫᱟᱜ ᱠᱚ ᱢᱮᱱᱟᱜ ᱟᱥᱮ ᱵᱟᱝ ᱜᱟᱰᱟ ᱚᱱᱟ ᱠᱚᱨᱮ ᱵᱟᱠᱷᱟᱱ ᱰᱟᱝᱜᱨᱤ ᱢᱟᱝᱨᱤ ᱚᱠᱟ ᱨᱮᱠᱚ ᱧᱩᱭᱟ ᱫᱟᱜ ᱠᱚ
ᱦᱚᱭ ᱦᱚᱭ ᱜᱟᱰᱟ ᱫᱚ ᱢᱮᱱᱟᱜᱼᱟ ᱢᱤᱫᱴᱤᱡ ᱜᱟᱹᱰᱭᱟᱹ ᱢᱮᱱᱟᱜᱼᱟ ᱢᱟᱨᱟᱝ ᱩᱛᱟᱹᱨᱟᱜ ᱵᱤᱨ ᱛᱟᱞᱟᱨᱮ ᱡᱟᱹᱥᱛᱤ ᱫᱚ ᱵᱟᱝ ᱥᱟᱺᱜᱤᱧᱟ ᱟᱞᱮ ᱴᱷᱮᱱ ᱠᱷᱚᱱ ᱫᱚ
ᱟᱪᱪᱷᱟ
ᱛᱤᱠᱤᱱ ᱠᱟᱹᱴᱤᱡ ᱟᱹᱪᱩᱨ ᱞᱮᱱᱜᱮ ᱛᱟᱯᱚᱨ ᱜᱮ ᱦᱟᱸᱜ ᱚᱲᱟᱜ ᱤᱧ ᱤᱫᱤ ᱠᱚᱣᱟ ᱦᱟᱸᱜ
ᱥᱤᱛᱩᱝ ᱪᱮᱠᱟ ᱥᱤᱛᱩᱝ ᱠᱟᱱᱟ ᱡᱩᱨ ᱡᱩᱨ ᱜᱮᱥᱮ
ᱦᱮᱸ ᱥᱤᱛᱩᱝ ᱢᱟᱭ ᱥᱤᱛᱩᱝ ᱠᱟᱜ ᱜᱮᱭᱟ ᱟᱫᱚ ᱵᱤᱨ ᱨᱮ ᱢᱤᱱᱟᱹᱧᱟ ᱛᱚ ᱛᱟᱦᱚᱞᱮ ᱠᱷᱟᱱ ᱫᱚ ᱥᱤᱛᱩᱝ ᱫᱚ ᱩᱱᱟᱹᱜ ᱵᱟᱝ ᱚᱸᱰᱮ ᱩᱢᱩᱞ ᱨᱮ ᱢᱤᱱᱟᱹᱧᱟ ᱱᱤᱛᱚᱜ
ᱚ
ᱦᱮᱸ ᱟᱯᱮ ᱥᱮᱫ ᱯᱟᱛᱟ ᱯᱚᱨᱚᱵᱽ ᱠᱚ ᱦᱩᱭ ᱵᱟᱲᱟᱜ ᱠᱟᱱᱟ
ᱟᱞᱮᱥᱮᱫ ᱫᱚ ᱯᱟᱛᱟ ᱯᱚᱨᱚᱵᱽ ᱫᱚ ᱚᱝᱠᱟ ᱫᱚ ᱵᱚᱭᱦᱟ ᱱᱤᱛᱚᱜ ᱫᱚ ᱵᱟᱝ ᱦᱩᱭᱩ ᱟᱠᱟᱱᱟ ᱟᱫᱚ ᱫᱤᱠᱷᱤᱦᱟᱜ ᱠᱤᱪᱷᱩ ᱫᱤᱱ ᱯᱚᱨᱮ ᱦᱟᱸᱜ ᱦᱩᱭᱩᱜᱼᱟ ᱟᱨᱠᱤ
ᱟᱪᱪᱷᱟ ᱟᱯᱮ ᱟᱯᱮ ᱥᱮᱫ ᱫᱚ ᱛᱟᱦᱚᱞᱮ ᱯᱟᱛᱟ ᱵᱟᱝ ᱦᱩᱭᱩᱜ ᱠᱟᱱᱟ ᱵᱟᱝ
ᱵᱟ ᱵᱟᱝ ᱟᱯᱮ ᱥᱮᱫ ᱦᱩᱭ ᱵᱟᱲᱟᱜ ᱠᱟᱱᱟ ᱥᱮ ᱪᱮᱫ?
ᱟᱞᱮᱥᱮᱜ ᱱᱚᱜᱼᱚᱭ ᱯᱟᱛᱟ ᱞᱟᱜᱟᱲ ᱪᱟᱞᱟᱜ ᱠᱟᱱᱟ ᱦᱟᱸᱜ ᱟᱞᱮ ᱟᱛᱩᱨ ᱨᱮ ᱱᱚᱜ ᱚᱭ ᱦᱚᱞᱟ ᱢᱟᱦᱫᱮᱨ ᱦᱩᱭᱱᱟ ᱟᱨ ᱯᱟᱥᱮ ᱟᱹᱛᱩ ᱠᱚᱨᱮ ᱦᱚᱸ ᱦᱩᱭ ᱵᱟᱲᱟᱭ ᱱᱟ ᱦᱚᱞᱟ ᱢᱟᱫᱷᱮᱨ ᱜᱮ
ᱟᱪᱪᱷᱟ
ᱟᱨ ᱦᱚᱸᱜ-ᱚᱭ ᱜᱟᱯᱟ ᱢᱮᱟᱭᱟᱝ ᱟᱨᱦᱚᱸ ᱢᱮᱱᱟᱜᱼᱟ
ᱚ ᱛᱟᱞᱮ ᱞᱮᱛᱟᱲ ᱠᱟᱱ ᱛᱟᱯᱮᱭᱟ ᱯᱚᱛᱟ ᱫᱚ ᱵᱟᱝ?
ᱦᱳ ᱦᱳᱭ ᱟᱞᱮ ᱟᱵᱟᱨ ᱯᱷᱩᱴᱵᱚᱞ ᱠᱷᱮᱞ ᱢᱤᱫᱴᱤᱝ ᱢᱮᱱᱟᱜ ᱠᱟᱜ-ᱟ ᱠᱟ ᱦᱟᱸᱜ
ᱟᱪᱪᱷᱟ
ᱠᱩᱲᱤ ᱛᱟᱹᱨᱤᱠᱷ ᱠᱩᱲᱤ ᱛᱟᱹᱨᱤᱠᱷ ᱟᱨ ᱮᱠᱩᱥ ᱛᱟᱹᱨᱤᱠᱷ ᱟᱹᱰᱤ ᱢᱟᱨᱟᱝ ᱟᱞᱮ ᱱᱚᱣᱟ ᱮᱞᱟᱠᱟᱨᱮ ᱟᱹᱰᱤ ᱢᱟᱨᱟᱝ ᱱᱚᱣᱟ ᱠᱷᱮᱞ ᱱᱚᱝᱠᱟ ᱩᱱᱟᱹᱜ ᱫᱚ ᱵᱚᱲᱚ ᱫᱷᱟᱢᱟ ᱠᱚᱫᱚ ᱟᱞᱮ ᱱᱚᱣᱟ ᱠᱚᱨ ᱫᱚ ᱵᱟᱝ ᱦᱩᱭ ᱵᱟᱲᱟᱜᱼᱟ ᱱᱚᱸᱰᱮ ᱟᱞᱮᱴᱷᱮᱱ ᱜᱮ ᱦᱩᱭᱩᱜ
ᱛᱟᱦᱞᱮ ᱵᱷᱟᱹᱜᱤ ᱠᱚ ᱦᱚᱲᱚᱜ-ᱟ ᱛᱚᱵ ᱵᱚᱭᱦᱟ
ᱦᱮᱸ ᱦᱟᱱᱟ ᱥᱮᱨᱢᱟ ᱦᱚᱸ ᱵᱷᱟᱜᱤ ᱠᱚ ᱦᱚᱲᱚ ᱞᱮᱱᱟ ᱟᱨ ᱱᱤᱭᱟᱹ ᱫᱷᱟᱣ ᱦᱚᱸ ᱢ ᱟᱥᱟ ᱦᱩᱭᱩᱜ ᱠᱟᱱᱟ ᱵᱷᱟᱜᱤ ᱜᱮᱠᱚ ᱦᱚᱲᱚᱜᱼᱟ ᱦᱟᱸᱜ
ᱟᱪᱪᱷᱟ ᱛᱤᱱᱟᱹᱜ ᱥᱟᱺᱜᱤᱧ ᱛᱟᱯᱮᱭᱟ ᱟᱯᱮ ᱚᱲᱟᱜ ᱠᱷᱚᱱᱟᱜ ᱚᱱᱟ ᱢᱟᱴᱷ ᱫᱚ?
ᱡᱟᱹᱥᱛᱤ ᱫᱚ ᱵᱟᱝ ᱥᱟᱜᱤᱧᱟ ᱵᱚᱭᱦᱟ ᱳᱭ ᱛᱟᱲᱟᱢ ᱛᱮᱜᱮ ᱫᱚᱥ ᱢᱤᱱᱤᱴ ᱜᱟᱱ ᱞᱟᱜᱟᱜᱼᱟ
ᱟᱪᱪᱷᱟ
ᱫᱚᱥ ᱢᱤᱱᱤᱴ ᱠᱷᱚᱱ ᱦᱚᱸ ᱠᱚᱢ ᱜᱮ ᱞᱟᱜᱟᱜᱼᱟ ᱛᱟᱲᱟᱢ ᱛᱮ ᱦᱩᱸ ᱢᱟᱲᱟᱝ ᱫᱷᱟᱣ ᱟᱹᱰᱤ ᱡᱷᱟᱹᱞ ᱥᱟᱺᱜᱤᱧ ᱥᱟᱺᱜᱤᱧ ᱨᱮᱱ ᱴᱤᱢ ᱠᱚᱠᱚ ᱦᱮᱡ ᱞᱮᱱᱟ ᱱᱤᱭᱟᱹ ᱫᱷᱟᱣ ᱦᱚᱸ ᱱᱤᱭᱟᱹ ᱫᱷᱟᱣ ᱦᱚᱸ ᱪᱟᱴ ᱠᱚᱠᱚ ᱩᱰᱩᱠ ᱠᱟᱫᱟ ᱚᱱᱟ ᱨᱮᱦᱚᱸᱧ ᱧᱮᱞᱮᱫ ᱠᱚᱣᱟ ᱟᱹᱰᱤ ᱥᱟᱺᱜᱤᱧ ᱥᱟᱺᱜᱤᱧ ᱠᱚᱨᱮᱱ ᱢᱮᱱᱟᱜ ᱠᱚᱣᱟ ᱮᱴᱟᱜ ᱥᱴᱮᱴ ᱠᱚᱨᱮᱱ ᱦᱚᱸ ᱢᱤᱫ ᱵᱟᱨ ᱴᱤᱢ ᱢᱮᱱᱟᱜ ᱠᱚᱣᱟ
ᱛᱟᱞᱦᱮ ᱪᱟᱞᱟᱜ ᱦᱩᱭᱩᱜ-ᱟ ᱛᱚ ᱧᱮᱞ
ᱦᱳᱭ ᱦᱳᱭ ᱦᱤᱡᱩᱜ ᱛᱟᱵᱚᱱ ᱯᱮ ᱛᱟᱞᱦᱮ
ᱮᱠᱫᱚᱢ ᱦᱩᱸ
ᱵᱚᱭᱦᱟ ᱩᱞ ᱠᱚ ᱵᱤᱞᱤᱜ ᱠᱟᱱᱟ ᱥᱮ ᱵᱟᱝ ᱟᱯᱮᱭᱟᱜ ᱫᱚ?
ᱟᱨ ᱱᱚᱛᱮ ᱩᱞ ᱵᱤᱞᱤᱜ ᱠᱟᱱ ᱜᱮᱭᱟ ᱴᱩᱠ ᱴᱟᱠ ᱟ ᱚᱝᱠᱟ ᱢᱟᱱᱮ ᱫᱚᱢᱮ ᱡᱳᱨᱫᱟᱨ ᱥᱟᱺᱦᱤᱡ ᱜᱮ ᱟᱨᱠᱤ ᱢᱤᱞ ᱫᱚ ᱢᱤᱞᱮᱜ ᱠᱟᱱᱟ ᱧᱩᱨᱩᱨᱩ ᱜᱤᱰᱤᱜ ᱠᱟᱱ ᱜᱮᱭᱟ ᱟᱨᱠᱤ ᱦᱚᱞᱟ ᱢᱟᱽᱫᱷᱮᱨ ᱫᱚᱢᱮ ᱦᱚᱭ ᱫᱟᱜ ᱪᱮᱛᱟᱱ ᱨᱮ ᱧᱩᱨᱩ ᱜᱤᱲᱤ ᱠᱟᱱᱟ ᱟᱨᱠᱤ ᱦᱮᱸ
ᱟᱞᱮᱭᱟᱜ ᱩᱞ ᱦᱚᱸ ᱚᱱᱟ ᱵᱟᱜᱟᱱ ᱨᱮᱱᱟᱜ ᱩᱞ ᱛᱚ ᱮᱠᱫᱚᱢ ᱡᱚ ᱦᱚᱸ ᱱᱤᱭᱟᱹ ᱥᱮᱨᱢᱟ ᱫᱚ ᱟᱹᱰᱤ ᱡᱟᱹᱥᱛᱤ ᱡᱚ ᱞᱮᱱᱟ ᱫᱤᱭᱮ ᱱᱚᱜ ᱚᱭ ᱦᱚᱞᱟ ᱢᱟᱫᱷᱮᱨ ᱨᱮ ᱦᱚᱭ ᱫᱟᱜ ᱵᱟᱲᱟ ᱠᱮᱫᱼᱟᱭ ᱟᱹᱰᱤ ᱜᱟᱱ ᱩᱞ ᱵᱮᱨᱮᱞ ᱛᱮᱜᱮ ᱧᱩᱨᱩᱭᱱᱟ ᱟᱫᱚ ᱚᱱᱟ ᱠᱚᱫᱚ ᱡᱚᱛᱚ ᱱᱚᱥᱴᱚ ᱭᱮᱱᱟᱴ ᱚᱱᱟ ᱯᱚᱥᱟᱜ ᱞᱮᱱᱠᱷᱟᱱ ᱫᱚ ᱟᱫᱚ ᱩᱱᱠᱩ ᱡᱟᱦᱟᱸᱭ ᱩᱞ ᱠᱚᱠᱚ ᱟᱠᱤᱨᱤᱧᱟ ᱩᱱᱠᱩ ᱦᱚᱸᱛᱚ ᱵᱟᱠᱚ ᱠᱤᱨᱤᱧᱟ ᱯᱚᱚᱥᱟᱜ ᱩᱞ ᱠᱚᱫᱚ
ᱦᱳᱭ ᱵᱟᱠᱚ ᱦᱟᱛᱟᱣᱟ ᱟᱨᱠᱤ
ᱛᱟᱦᱚᱞᱮ ᱠᱷᱟᱱ ᱫᱚ ᱚᱱᱟ ᱠᱚᱫᱚ ᱵᱮᱠᱟᱨᱮᱱ ᱛᱟᱞᱮᱭᱟ ᱟᱫᱚ ᱚᱲᱟᱜ ᱠᱚᱨᱮ ᱜᱮ ᱟᱹᱜᱩ ᱠᱟᱛᱮᱫ ᱞᱮ ᱟᱢᱥᱤ ᱵᱟᱲᱟ ᱠᱟᱫᱟ ᱦᱟᱸᱜ ᱛᱟᱭᱚᱢ ᱫᱟᱨᱟᱢ ᱨᱚᱦᱚᱲ ᱵᱟᱲᱟ ᱠᱟᱛᱮ
ᱨᱚᱦᱚᱲ ᱡᱚᱢ ᱟᱪᱪᱷᱟ ᱟᱪᱷᱟ ᱟᱪᱪᱷᱟ
ᱟᱯᱮ ᱫᱚ ᱛᱟᱞᱮ ᱠᱚ ᱵᱟᱯᱮ ᱛᱤᱭᱳᱜᱟ?
ᱛᱟᱞᱮ ᱟᱞᱮ ᱥᱮᱫ ᱫᱤᱠᱷᱤ ᱟᱞᱮ ᱱᱮᱛᱟᱨ ᱛᱤᱭᱳᱜ ᱫᱚᱞᱮ ᱛᱤᱭᱳᱜ ᱮᱫ ᱜᱮᱭᱟ ᱟᱨᱠᱤ ᱵᱟᱝ ᱫᱚ ᱵᱟᱝ ᱡᱚᱢ ᱵᱟᱲᱟ ᱦᱩᱭᱩᱜ ᱠᱟᱱ ᱜᱮᱭᱟ
ᱟᱪᱪᱷᱟ
ᱡᱚᱢ ᱵᱟᱲᱟ ᱦᱩᱭᱩᱜ ᱠᱟᱱ ᱜᱮᱭᱟ ᱛᱟᱞᱮ ᱠᱚ ᱦᱚᱸ
ᱟᱞᱮ ᱦᱚᱸ ᱱᱚᱣᱟ ᱢᱟᱲᱟᱝ ᱢᱟᱲᱟᱝ ᱧᱚᱜ ᱞᱮ ᱛᱤᱭᱩᱜ ᱠᱮᱫᱟ ᱱᱚᱜᱚᱭ ᱛᱤᱦᱤᱧ ᱜᱟᱯᱟ ᱢᱤᱫ ᱫᱷᱟᱣ ᱞᱮ ᱛᱤᱭᱩᱜ ᱞᱮᱫᱟ ᱱᱚᱣᱟ ᱫᱚ ᱚᱱᱟ ᱛᱟᱞᱮ ᱨᱮᱱᱟᱜ ᱡᱟᱦᱟᱸ ᱥᱟᱥ ᱛᱮᱫ ᱚᱱᱟ ᱮᱠᱫᱚᱢ ᱥᱚᱠ ᱛᱚ ᱠᱟᱱᱟ ᱞᱟᱦᱟᱛᱮ ᱞᱟᱦᱟ ᱢᱟᱲᱟᱝ ᱯᱳᱭᱞᱳ ᱯᱳᱭᱞᱳ ᱫᱚ ᱡᱟᱦᱟᱸ ᱞᱮᱠᱟ ᱫᱟᱜ ᱫᱟᱜ ᱛᱟᱦᱮᱱᱟ ᱚᱱᱟᱴᱟᱜ ᱫᱚ ᱵᱟᱹᱱᱩᱜ ᱠᱟᱜ ᱱᱤᱛᱚᱜ ᱫᱚ
ᱚ
ᱟᱞᱮ ᱚᱱᱟ ᱫᱟᱜᱼ ᱫᱟᱜ ᱡᱚᱢ ᱨᱮᱜᱮ ᱛᱚ ᱢᱚᱡᱟ ᱫᱚ
ᱢᱚᱡᱟ ᱵᱩᱡᱷᱟᱹᱜᱼᱟ ᱦᱮᱸ
ᱱᱤᱛᱚᱜ ᱱᱚᱣᱟ ᱠᱮᱴᱮᱡ ᱟᱜ ᱡᱚᱢ ᱞᱮᱠᱷᱟᱱ ᱫᱚ ᱦᱚᱡᱚᱢ ᱫᱟᱲᱮᱭᱟᱜ ᱟᱢ ᱥᱮ ᱵᱟᱢ ᱫᱟᱲᱮᱭᱟᱜᱼᱟ ᱞᱟᱡ ᱠᱚ ᱦᱟᱹᱥᱩ ᱦᱟᱹᱥᱩ
ᱛᱟᱦᱚᱞᱮ ᱵᱚᱭᱦᱟ ᱛᱟᱲᱤ ᱫᱚ ᱟᱯᱮ ᱥᱮᱫ ᱫᱚᱠᱚ ᱟᱹᱠᱷᱨᱤᱧ ᱜᱮᱭᱟ ᱛᱟᱲᱤ ᱚᱱᱮ ᱡᱟᱦᱟᱸ ᱟᱹᱰᱤ ᱛᱟᱦᱮᱱ ᱟᱪᱪᱷᱟ
ᱟᱞᱮ ᱱᱚᱛᱮ ᱨᱮ ᱢᱤᱫᱴᱤᱡ ᱜᱮ ᱢᱮᱱᱟᱭᱟ ᱩᱱᱤᱜᱮ ᱛᱟᱲᱤ ᱠᱚᱭ ᱵᱮᱱᱟᱣᱟ ᱩᱱᱤᱜᱮ ᱚ ᱛᱟᱞᱮ ᱫᱟᱨᱮ ᱠᱚ ᱩᱱᱤᱜᱮ ᱫᱮᱡ ᱠᱟᱛᱮᱜ ᱛᱟᱹᱲᱤ ᱠᱚᱭ ᱵᱮᱱᱟᱣᱟ ᱟᱨ ᱩᱱᱤᱜᱮ ᱢᱤᱫ ᱦᱚᱲ ᱜᱮ ᱟᱹᱠᱷᱨᱤᱧᱟᱭ ᱟᱫᱚ ᱵᱟᱹᱱᱩᱜ ᱠᱚᱣᱟ
ᱟᱪᱪᱷᱟ ᱟᱪᱪᱷᱟ ᱟᱪᱪᱷᱟ
ᱦᱮᱸ
ᱟᱹᱰᱤ ᱱᱟᱯᱟᱭ ᱛᱚᱵᱮ ᱵᱟᱝ
ᱦᱳᱭ ᱵᱚᱭᱦᱟ ᱛᱮᱦᱤᱧᱟᱜ ᱥᱤᱛᱩᱝ ᱦᱚᱸ ᱮᱠᱫᱚᱢ ᱚᱠᱟᱞᱮᱠᱟ ᱵᱷᱟᱵᱽ ᱵᱷᱟᱵᱽ ᱜᱮ ᱵᱩᱡᱩᱜ ᱠᱟᱱᱟ
ᱦᱮᱸ ᱟᱰᱤ ᱡᱳᱨᱥᱳᱨ ᱜᱮ
ᱦᱩᱸ ᱦᱚᱞᱟ ᱢᱟᱫᱷᱮᱨ ᱫᱟᱜ ᱠᱮᱜ ᱟᱭ ᱛᱚ ᱛᱟᱞᱦᱮ ᱠᱷᱟᱱ ᱫᱚ ᱚᱱᱟ ᱫᱟᱜ ᱠᱚ ᱚᱛᱨᱮ ᱵᱟᱹᱭᱥᱟᱹᱣ ᱠᱟᱱᱟ
ᱚ
ᱛᱚᱞᱦᱟ ᱚᱱᱟᱜᱮ ᱥᱤᱛᱩᱝ ᱛᱮ ᱵᱷᱟᱵᱽ ᱨᱟᱠᱟᱵ ᱠᱟᱱᱟ ᱵᱷᱟᱯᱟᱣ ᱵᱷᱟᱯᱟᱣ ᱜᱮ ᱵᱩᱡᱩᱜ ᱠᱟᱱᱟ
ᱦᱮᱸ ᱟᱰᱤ
ᱛᱟᱦᱚᱞᱮ ᱵᱚᱭᱦᱟ ᱛᱤᱱᱟᱹᱜ ᱥᱮ ᱮᱢ ᱤᱫᱤᱠᱟᱜ ᱠᱚᱣᱟ ᱤᱭᱟᱹ ᱫᱚ
ᱟᱹᱜᱩ ᱠᱟᱜ ᱠᱚᱣᱟᱹᱧ ᱳᱭ ᱱᱚᱴᱟ ᱫᱚᱥᱴᱟ ᱥᱮᱜ ᱤᱧ ᱟᱹᱜᱩ ᱠᱟᱜ ᱠᱚᱣᱟ ᱤᱫᱤ ᱠᱚᱣᱟᱹᱧ ᱦᱟᱸᱜ ᱱᱚᱸᱜᱼᱚᱭ ᱟᱨ ᱠᱟᱹᱴᱤᱡ ᱛᱤᱠᱤᱧ ᱞᱮᱱᱜᱮ ᱦᱟᱸᱜ
ᱟᱪᱪᱷᱟ
ᱟᱨᱦᱚᱸ ᱫᱷᱤᱱᱟᱹᱝ ᱟᱨᱦᱚᱸ ᱟᱲᱟᱜ ᱠᱚ ᱦᱩᱭᱩᱜᱼᱟ
ᱟᱭᱩᱵ ᱥᱮᱫ
ᱦᱩᱸ ᱟᱞᱮ ᱨᱮᱱ ᱢᱤᱫᱴᱤᱡ ᱢᱮᱨᱚᱢ ᱦᱚᱞᱟᱜᱮ ᱵᱩᱥᱟᱹᱜ ᱠᱟᱫᱮᱭᱟᱭ ᱱᱤᱛᱚᱜ ᱫᱚ ᱵᱟᱹᱧ ᱟᱹᱜᱩ ᱠᱟᱫᱮᱭᱟ ᱩᱱᱤ ᱫᱚ ᱚᱲᱟᱜ ᱨᱮᱜᱮᱧ ᱫᱚᱦᱚ ᱦᱚᱴᱚ ᱠᱟᱫᱮᱭᱟ
ᱚ ᱟᱪᱪᱷᱟ ᱟᱪᱪᱷᱟ ᱟᱪᱪᱷᱟ ᱢᱟᱱᱮ ᱦᱚᱞᱟ ᱜᱮ ᱟᱨᱠᱤ ᱵᱩᱥᱟᱹᱜ ᱠᱟᱱᱟᱭ
ᱦᱳᱭ ᱦᱳᱭ ᱦᱚᱞᱟ ᱩᱱᱤ ᱵᱩᱥᱟᱹᱜ ᱠᱟᱜ ᱠᱤᱱᱟᱹ ᱵᱟᱨᱭᱟ ᱛᱟᱦᱚᱞᱮ ᱠᱷᱟᱱ ᱫᱚ ᱩᱱᱤ ᱫᱚ ᱜᱚᱴ ᱟᱹᱜᱩ ᱵᱟᱝ ᱜᱟᱱᱚᱜ
ᱵᱟᱝ ᱜᱟᱱᱚᱜ ᱠᱟᱱᱟ ᱛᱚ ᱵᱟᱪᱪᱟ ᱧᱚᱜ ᱜᱮᱭᱟ ᱵᱟᱝ
ᱦᱚᱯᱚᱱ ᱵᱟᱝ ᱠᱷᱟᱱ ᱨᱮᱸᱜᱮᱡ ᱛᱮᱠᱤᱱ ᱛᱟᱦᱮᱱᱼᱟ ᱩᱱᱠᱤᱱ ᱡᱟᱞᱟ ᱨᱮᱠᱤᱱ ᱯᱟᱲᱟᱜᱼᱟ
ᱦᱮᱸ ᱛᱟᱦᱚᱞᱮ ᱵᱚᱭᱦᱟ ᱫᱟᱜ ᱡᱟᱹᱲᱤ ᱠᱚᱫᱚ ᱟᱯᱮ ᱥᱮᱜ ᱫᱚ ᱛᱟᱦᱚᱞᱮ ᱚᱱᱠᱟ ᱜᱮᱢ ᱞᱟᱹᱭ ᱵᱟᱲᱟ ᱠᱮᱜᱼᱟ ᱵᱟᱝ
ᱦᱳᱭ ᱵᱚᱭᱦᱟ ᱱᱚᱸᱜᱼᱚᱭ ᱦᱚᱞᱟ ᱢᱚᱫᱷᱮᱨ ᱮ ᱫᱟᱜ ᱠᱟᱜ‌ ᱛᱟᱯᱚᱨ ᱫᱚ ᱟᱹᱣᱨᱤ ᱫᱟᱜ ᱟ ᱦᱟᱸᱜ ᱛᱮᱦᱤᱧ ᱨᱤᱢᱤᱞ ᱨᱤᱢᱤᱞ ᱠᱟᱫᱟ ᱪᱤᱠᱟᱹᱭ ᱫᱟᱭ ᱦᱟᱸᱜ
ᱟᱪᱪᱷᱟ ᱟᱪᱪᱷᱟ ᱦᱩᱲᱩ ᱠᱚᱯᱮ ᱮᱨᱮᱼᱮᱜ ᱟ ᱥᱮ ᱵᱟᱝ ᱵᱚᱭᱦᱟ
ᱦᱩᱲᱩ ᱠᱚ ᱟᱞᱮ ᱫᱚᱞᱮ ᱮᱨ ᱟᱠᱟᱫᱟ ᱦᱟᱸᱜ᱾ ᱚᱱᱟ ᱨᱩᱦᱱᱤ ᱯᱚᱨᱚᱵᱽ ᱵᱟᱝ ᱦᱩᱭᱮᱱ ᱛᱟᱵᱚᱱᱟ
ᱦᱮᱸ ᱦᱮᱸ ᱩᱱᱨᱜᱮ ᱯᱮ ᱮᱨ ᱟᱠᱟᱫᱟ?
ᱩᱱ ᱨᱮᱜᱮ ᱚᱱᱟ ᱢᱟᱲᱟᱝ ᱦᱤᱞᱚᱜ ᱠᱷᱚᱱ ᱮᱨ ᱞᱮ ᱮᱦᱚᱵ ᱟᱠᱟᱫ ᱛᱟᱦᱮᱸ ᱟᱨ ᱨᱩᱦᱱᱤ ᱯᱚᱨᱚᱵᱽ ᱤᱱᱟᱹ ᱦᱤᱞᱳᱜ ᱦᱚᱸᱞᱮ ᱮᱨ ᱠᱮᱫᱟ ᱛᱟᱵ ᱫᱚᱥᱟᱨ ᱛᱮᱥᱟᱨ ᱫᱷᱟᱹᱨᱤᱡ ᱞᱮ ᱮᱨ ᱠᱮᱫᱟ᱾
ᱟᱪᱷᱟ
ᱩᱸ ᱟᱞᱮ ᱥᱮᱫ ᱢᱟ ᱚᱱᱟ ᱠᱮᱱᱮᱞ ᱠᱚ ᱱᱟᱹᱭ ᱠᱚ ᱵᱟᱹᱱᱩᱜ ᱟ ᱥᱮ ᱛᱟᱦᱞᱮ ᱠᱷᱟᱱ ᱫᱚ ᱚᱱᱟ ᱟᱞᱮ ᱫᱚ ᱢᱤᱫ ᱵᱮᱲᱟ ᱜᱮᱞᱮ ᱪᱟᱥ ᱫᱟᱲᱤᱭᱟᱜ ᱢᱟᱱᱮ ᱥᱮᱨᱢᱟ ᱨᱮ ᱢᱤᱫ ᱫᱷᱟᱣ ᱜᱮᱞᱮ ᱪᱟᱥᱟ᱾
ᱟᱨᱠᱤ ᱵᱟ, ᱢᱤᱫ ᱫᱷᱟᱣ ᱜᱮᱯᱮ, ᱟᱨᱠᱤ ᱯᱮ ᱪᱟᱥᱼᱟ ᱵᱟᱝ? ᱫᱟᱜ, ᱢᱟᱱᱮ ᱠᱮᱱᱮᱞ ᱠᱚᱫᱚ ᱵᱟᱹᱱᱩᱜᱼᱟ ᱾ ᱟᱯᱮ ᱥᱮᱫ ᱫᱚ, ᱟᱨᱠᱤ ᱥᱮᱨᱢᱟ ᱡᱟᱹᱲᱤ ᱫᱟᱜ ᱛᱮᱜᱮ, ᱟᱨᱠᱤ ᱪᱟᱥ ᱠᱚ ᱦᱩᱭᱩᱜ, ᱵᱚᱨᱥᱟ ᱜᱮ ᱟᱨᱠᱤ, ᱵᱟᱝ? ᱛᱟᱞᱦᱮ ᱟᱱᱟᱡ ᱟᱱᱟᱡᱽ ᱠᱚᱫᱚ ᱯᱮ, ᱨᱚᱦᱚᱭ ᱜᱮᱭᱟ ᱥᱮ ᱵᱟᱝ? ᱵᱚᱭᱦᱟ ᱾
ᱟᱱᱟᱡᱽ ᱠᱚᱫᱚ ᱾ ᱦᱮᱸ, ᱠᱚᱸᱰᱷᱟ ᱠᱚ, ᱡᱷᱤᱸᱜᱟᱹ ᱠᱚ, ᱚᱱᱟ ᱠᱚ ᱞᱮ ᱨᱚᱦᱚᱭ ᱵᱟᱲᱟᱭᱟ ᱾ ᱦᱮ ᱾ ᱱᱤᱭᱟᱹ ᱫᱷᱟᱣ ᱦᱚᱸ ᱚᱱᱟ ᱞᱮ ᱨᱚᱦᱚᱭ ᱞᱮᱫᱟ ᱟᱨ ᱢᱟᱲᱟᱝ ᱥᱮᱨᱢᱟ ᱦᱚᱸ ᱤᱱᱟᱹ ᱜᱮᱞᱮ ᱨᱚᱦᱚᱭ ᱞᱮᱫᱟ ᱾ ᱚᱱᱟ ᱫᱚ ᱚᱱᱟ ᱜᱟᱹᱰᱭᱟᱹ ᱨᱮᱱᱟᱜ ᱫᱟᱜ ᱠᱚᱛᱮ ᱜᱮᱞᱮ ᱪᱟᱥ ᱵᱟᱲᱟᱭ ᱛᱟᱦᱮᱸᱫ ᱾
ᱪᱮᱫᱠᱟ ᱦᱩᱭᱩᱜᱼᱟ ᱵᱷᱟᱜᱮ ᱜᱮ, ᱦᱟᱴ ᱠᱚ ᱯᱮ ᱤᱫᱤ ᱵᱟᱲᱟᱭ ᱜᱮᱭᱟ ᱥᱮ ᱵᱟᱝ ᱥᱮ ᱚᱲᱟᱜ ᱡᱚᱢ ᱞᱮᱠᱟ?
ᱦᱟᱴ ᱠᱚᱞᱮ ᱤᱫᱤ ᱵᱟᱲᱟᱭ ᱜᱮᱭᱟ ᱾ ᱟᱞᱮ ᱥᱮᱫ ᱢᱟ ᱫᱤᱱᱟᱹᱢ ᱞᱮᱠᱟ ᱜᱮ ᱦᱟᱴ ᱦᱩᱭᱩᱜᱼᱟ ᱾ ᱦᱟᱯᱛᱟ ᱨᱮ ᱫᱤᱱᱟᱹᱢ ᱦᱤᱞᱳᱜ ᱜᱮ, ᱛᱮᱦᱤᱧ ᱱᱚᱸᱰᱮ ᱠᱷᱟᱱ ᱫᱚ ᱜᱟᱯᱟ ᱦᱟᱸᱰᱮ ᱾ ᱤᱱᱠᱟᱹ ᱫᱤᱱᱟᱹᱢ ᱜᱮ ᱦᱟᱴ ᱦᱩᱭᱩᱜᱼᱟ, ᱛᱟᱦᱞᱮ ᱠᱷᱟᱱ ᱫᱚ ᱫᱤᱱ ᱦᱤᱞᱳᱜ ᱜᱮ ᱦᱟᱴ ᱞᱮ ᱤᱫᱤᱭᱟ ᱥᱚᱵᱽᱡᱤ ᱠᱚ ᱜᱚᱫ ᱵᱟᱲᱟ ᱠᱟᱛᱮ ᱾
ᱦᱚᱸ ᱾
ᱟᱫᱚ ᱩᱱᱟᱹᱜ ᱦᱮᱸ, ᱥᱚᱵᱽᱡᱤ ᱠᱚᱫᱚ ᱵᱟᱝ ᱵᱟᱹᱲᱤᱡᱼᱚᱜ ᱛᱟᱞᱮ ᱜᱮᱭᱟ ᱾ ᱫᱤᱱᱟᱹᱢ ᱦᱤᱞᱳᱜ ᱦᱟᱴ ᱦᱩᱭᱩᱜᱼᱟ ᱥᱮ ᱾
ᱦᱮᱸ, ᱢᱟᱱᱮ ᱚᱸᱰᱮ ᱤᱫᱤ ᱜᱮᱭᱟ ᱯᱮ ᱟᱨᱠᱤ
ᱛᱮᱦᱤᱧ ᱡᱩᱫᱤ ᱵᱟᱝ ᱟᱹᱠᱷᱨᱤᱧ ᱪᱟᱵᱟᱭᱮᱱᱟ ᱛᱟᱞᱦᱮ ᱠᱷᱟᱱ ᱫᱚ ᱜᱟᱯᱟ ᱥᱮᱫ ᱟᱨᱚ ᱮᱴᱟᱜ ᱨᱮ ᱤᱫᱤ ᱦᱩᱭ ᱮᱱᱟ ᱾
ᱦᱮᱸ ᱾
ᱛᱟᱹᱣ ᱨᱮᱦᱚᱸ ᱟᱹᱠᱷᱨᱤᱧᱚᱜᱼᱟ ᱾
ᱟᱨ ᱟᱞᱮ ᱛᱚ ᱚᱱᱟ ᱯᱟᱹᱭᱠᱟᱹᱨ ᱠᱚᱜᱮ ᱡᱟᱹᱥᱛᱤ ᱞᱮ ᱮᱢᱟ ᱮᱢᱟ ᱠᱚᱣᱟ, ᱟᱫᱚ ᱱᱩᱠᱩ ᱫᱚ ᱯᱚᱭᱥᱟ ᱠᱚ ᱦᱚᱸ ᱠᱚᱢ ᱜᱮᱠᱚ ᱮᱢᱚᱜ-ᱟ ᱾
ᱚ, ᱟᱪᱪᱷᱟ ᱾ ᱢᱟᱱᱮ ᱜᱟᱰᱟ, ᱢᱟᱱᱮ ᱜᱟᱰᱟ ᱫᱷᱟᱨᱮ ᱨᱮᱜᱚ ᱯᱮ ᱪᱟᱥ ᱜᱮᱭᱟ ᱟᱨᱠᱤ ᱾
ᱜᱟᱰᱟ ᱫᱚ ᱵᱟᱝ ᱠᱟᱱ ᱛᱟᱞᱮᱭᱟ, ᱟᱞᱮ ᱫᱚ ᱚᱱᱟ ᱜᱟᱹᱰᱭᱟᱹ ᱦᱟᱱᱟ ᱫᱷᱟᱨᱮ ᱱᱚᱣᱟ ᱫᱷᱟᱨᱮ ᱾ ᱢᱟᱱᱮ ᱜᱟᱹᱰᱭᱟᱹ ᱟᱲᱮ ᱱᱚᱣᱟ ᱫᱷᱟᱨᱮ ᱨᱮ ᱠᱷᱮᱛ ᱛᱟᱞᱮ ᱾ ᱚᱸᱰᱮ ᱜᱮ ᱥᱚᱵᱽᱡᱤ ᱠᱚᱫᱚ ᱪᱟᱥ ᱦᱩᱭᱩᱜ-ᱟ, ᱚᱸᱰᱮ ᱫᱚ ᱥᱩᱵᱤᱫᱟ ᱫᱟᱜ ᱥᱳᱨ ᱨᱮ ᱛᱟᱦᱮᱱᱟ ᱾ ᱫᱟᱜ ᱜᱮᱢᱮᱨ ᱠᱚ ᱵᱤᱥ ᱤ ᱫᱚ ᱵᱟᱝ ᱚᱥᱩᱵᱤᱫᱟ ᱾ ᱚᱸᱰᱮ ᱠᱷᱚᱱ ᱱᱚᱰᱮ ᱟᱹᱜᱩ ᱞᱮᱠᱷᱟᱱ ᱜᱮ ᱾ ᱵᱚᱭᱦᱟ ᱟᱯᱮ ᱫᱚ ᱠᱚ ᱪᱮᱫ ᱠᱚ ᱯᱮ ᱪᱟᱥ ᱵᱟᱲᱟ ᱟᱠᱟᱫᱟ?
ᱟᱞᱮ ᱫᱚ ᱦᱤᱛᱚᱜ ᱫᱚ ᱤᱭᱟᱹ ᱠᱚᱜᱮ ᱞᱮ ᱪᱟᱥ ᱵᱟᱲᱟ ᱟᱠᱟᱫᱟ ᱦᱤᱛᱚᱜ ᱫᱚ ᱚᱝᱠᱟ ᱫᱚ ᱵᱚ ᱨᱚᱴᱮ ᱠᱚᱜᱮ ᱚᱱᱟ ᱠᱚᱜᱮ ᱟᱨᱠᱤ ᱟᱞᱮᱥᱮᱜ ᱫᱚ ᱠᱮᱱᱮᱞ ᱫᱟᱜ ᱠᱚ ᱧᱟᱢᱚᱜ-ᱟ ᱛᱚ ᱥᱟᱨᱟ ᱡᱮᱵᱮᱞᱮᱵᱮᱞ
ᱟᱪᱷᱟ ᱟᱪᱷᱟ
ᱵᱚᱨᱵᱩᱴᱤ ᱠᱚᱞᱮ ᱨᱚᱦᱚᱭ ᱟᱠᱟᱫᱟ ᱛᱟᱯᱚᱨ ᱯᱚᱴᱚᱞ ᱠᱚᱞᱮ ᱪᱟᱥ ᱟᱠᱟᱫᱟ᱾
ᱟᱪᱷᱟ ᱠᱷᱤᱨᱟᱹ ᱠᱚᱯᱮ ᱪᱟᱥ ᱜᱮᱭᱟ ᱟᱯᱮ ᱥᱮᱫ?
ᱠᱷᱤᱨᱟ ᱵᱟᱝ ᱵᱟᱝ ᱠᱷᱤᱨᱟᱭ ᱫᱚ ᱟᱞᱮ ᱥᱮᱫ ᱫᱚ ᱵᱟᱝᱞᱮ ᱪᱟᱥ ᱜᱮᱭᱟ ᱠᱷᱤᱨᱟᱭ ᱫᱚ᱾ ᱚᱱᱮ ᱥᱚᱵᱡᱤ ᱵᱚᱞᱛᱮ ᱱᱚᱜ-ᱚᱭ ᱱᱤᱛᱚᱜ ᱱᱚᱶᱟ ᱥᱤᱡᱤᱱ ᱨᱮᱫᱚ ᱚᱱᱮ ᱮᱸ ᱱᱚᱣᱟ ᱤᱭᱟᱹ ᱠᱚᱜᱮ ᱰᱷᱮᱲᱚᱥ ᱠᱚᱜᱮ ᱟᱨ ᱚᱱᱟ ᱯᱚᱴᱚᱞ ᱟᱨ ᱤᱭᱟᱹ ᱠᱚᱜᱮ ᱯᱚᱴᱚᱞ ᱠᱚ ᱵᱩᱨᱵᱩᱴᱤ ᱠᱚ ᱚᱱᱟ ᱠᱚᱜᱮ ᱟᱨᱠᱤ ᱦᱤᱛᱚᱜ ᱫᱚ ᱪᱟᱞᱟᱜ ᱠᱟᱱᱟ ᱟᱫᱚ ᱨᱚᱦᱚᱭ ᱠᱟᱜ ᱨᱮᱦᱚᱸ ᱡᱚᱛ ᱱᱤᱛᱚᱜ ᱛᱚ ᱵᱟᱝ ᱵᱟᱧᱪᱟᱜ-ᱟ,
ᱟᱞᱮ ᱥᱮᱫ ᱢᱟ ᱱᱤᱫᱟᱹᱣ ᱟᱞᱮ ᱫᱚ ᱵᱟᱝ ᱟᱨᱠᱤ ᱟᱞᱮ ᱯᱟᱥᱮ ᱚᱲᱟᱜ ᱠᱚᱨᱮ ᱩᱱᱠᱩ ᱛᱩᱨᱢᱩᱡᱽ ᱠᱚᱠᱚ ᱪᱟᱥ ᱵᱟᱲᱟ ᱞᱮᱜ-ᱟ,
ᱦᱮᱸ
ᱛᱩᱨᱢᱩᱡ ᱡᱮ ᱟᱵᱚ ᱥᱟᱱᱛᱟᱲ ᱛᱮ ᱪᱮᱫ ᱡᱟᱦᱟᱸ ᱠᱚ ᱢᱮᱛᱟᱜ ᱠᱟᱱᱟ ᱱᱚᱣᱟ ᱠᱚ ᱪᱟᱥ ᱞᱮᱜ-ᱟ ᱛᱟᱦᱞᱮ ᱠᱷᱟᱱ ᱫᱚ ᱱᱚᱣᱟ᱾ ᱢᱤᱫ ᱫᱤᱱ ᱫᱚ ᱫᱚᱢᱮ ᱟᱨᱮᱞ ᱞᱮᱠᱟ ᱫᱟᱜ ᱠᱮᱜ-ᱟᱭ ᱛᱚ ᱟᱫᱚ ᱟᱨᱮᱞ ᱧᱩᱨᱩ ᱛᱮ, ᱛᱩᱨᱢᱩᱡᱽ ᱫᱚ ᱮᱠᱫᱚᱢ ᱯᱚᱥᱟᱜ ᱪᱟᱵᱟ ᱟᱠᱟᱱ ᱛᱟᱠᱚᱣᱟ,
ᱮᱭ ᱵᱤᱥᱟᱞ ᱞᱚᱥ ᱛᱚ ᱱᱚᱣᱟ ᱫᱚ
ᱦᱳᱭ ᱵᱚᱭᱦᱟ ᱱᱤᱛᱚᱜ ᱛᱦᱟᱞᱮ ᱟᱢ ᱠᱚᱞ ᱨᱩᱣᱟᱹᱲ ᱛᱟᱞᱟᱝ ᱢᱮ ᱟᱹᱰᱤ ᱜᱟᱱ ᱴᱟᱭᱤᱢ ᱦᱩᱭᱱᱟ᱾
ᱟᱪᱪᱷᱟ ᱴᱷᱤᱠ ᱜᱮᱭᱟ,